ᱦᱮᱸ ᱜᱚᱝᱠᱮ ᱡᱚᱦᱟᱨ ᱜᱮ᱾
ᱦᱮᱸ ᱜᱚᱢᱠᱮ ᱡᱚᱦᱟᱨ ᱜᱮ, ᱪᱮᱫ ᱵᱤᱱ ᱪᱤᱠᱟᱹᱭᱮᱼᱟ?
ᱪᱤᱠᱟᱹ ᱦᱚ ᱵᱟᱹᱥ ᱫᱩᱲᱩᱵ ᱵᱟᱲᱟ ᱦᱩᱭ ᱠᱟᱱᱟ ᱛᱚ ᱜᱚᱰᱟ ᱥᱮᱫ ᱦᱟᱸᱜ ᱾
ᱜᱚᱪᱷᱟ
ᱟᱢ ᱜᱮ ᱪᱮᱫ ᱠᱚᱢ ᱦᱮᱸ ᱚᱲᱟᱜ ᱠᱚᱨᱮ ᱦᱚᱸ ᱱᱟᱯᱟᱭ ᱜᱮ ᱮᱠᱫᱚᱢ ᱵᱮᱥ ᱜᱮ ᱾
ᱟᱪᱪᱷᱟ ᱾ ᱛᱚ ᱫᱟᱜ ᱡᱟᱹᱨᱤ ᱠᱚ ᱪᱮᱠᱟ ᱦᱩᱭᱩᱜ ᱠᱟᱱᱟ? ᱦᱮᱞᱳ᱾
ᱫᱟᱜ ᱡᱟᱹᱲᱤ ᱢᱟ ᱦᱩᱭᱩᱜ ᱠᱟᱱ ᱜᱮ ᱚᱱᱠᱟ ᱫᱚ ᱫᱚᱢᱮ ᱜᱮ᱾ ᱵᱟᱨ ᱯᱮ ᱫᱤᱱ ᱢᱟ ᱮᱠᱫᱚᱢ ᱫᱚᱢᱮ ᱫᱟᱜ ᱠᱮᱜ-ᱟ ᱟᱞᱮ ᱥᱮᱫ᱾
ᱟᱪᱪᱷᱟ ᱱᱚᱛᱮ ᱦᱚᱸ ᱫᱟᱜᱮᱜ ᱜᱮᱭᱟᱭ ᱵᱷᱟᱜᱤ ᱜᱮ, ᱦᱩᱸ
ᱛᱚ ᱜᱚᱝᱠᱮ ᱟᱯᱮ ᱥᱮᱫ ᱫᱚ ᱪᱟᱥ ᱠᱚᱫᱚ ᱪᱮᱫᱠᱟ ᱦᱩᱭᱩᱜ ᱠᱟᱱᱟ ᱥᱮ ᱵᱟᱝ?
ᱦᱮᱸ ᱢᱟᱱᱮ ᱛᱚᱞᱟ ᱠᱚ ᱜᱤᱰᱤ ᱦᱩᱭ ᱠᱟᱱᱟ ᱛᱟᱯᱚᱨ ᱟᱹᱨᱤ ᱞᱟᱹᱴᱩᱜ-ᱟ ᱮᱠᱷᱚᱱᱳ, ᱨᱚᱦᱚᱭ ᱞᱮᱠᱟ ᱫᱚ ᱚᱱᱟ ᱫᱚ ᱠᱤᱪᱷᱩ ᱫᱤᱱ ᱯᱚᱨᱮᱜ ᱜᱮ ᱟᱫᱚ ᱨᱚᱦᱚᱭ ᱥᱩᱨᱩᱭ ᱦᱩᱭᱩᱜ-ᱟ᱾
ᱦᱮᱸ ᱟᱨ ᱚᱱᱛᱮ
ᱱᱚᱛᱮ ᱦᱚᱸ ᱚᱱᱠᱟᱜ ᱜᱮ ᱢᱟᱱᱮ ᱮᱠᱷᱚᱱ ᱥᱩᱨᱩᱭ ᱫᱚ ᱟᱹᱣᱨᱤ ᱠᱚ ᱥᱩᱨᱩᱨᱩᱭᱟ ᱮᱠᱷᱚᱱ ᱦᱟᱸᱜ ᱠᱚ ᱟᱛᱩ ᱵᱟᱲᱟ ᱦᱩᱭᱩᱜ-ᱟ ᱦᱟᱸᱜ ᱮᱠᱷᱚᱱ ᱫᱚ ᱠᱟᱹᱴᱤᱡ ᱜᱮᱭᱟ, ᱛᱚ ᱚᱱᱟ ᱠᱚ ᱛᱩᱫ ᱵᱟᱲᱟ ᱠᱟᱛᱮ ᱜᱮ ᱨᱚᱦᱚᱭ ᱠᱚ ᱦᱟᱸᱜ ᱮᱦᱚᱵ ᱦᱩᱭᱩᱜ-ᱟ᱾
ᱫᱟᱜ ᱫᱚ ᱫᱟᱜᱤ ᱜᱮᱭᱟ ᱛᱟᱦᱮᱸ ᱟᱫᱚ ᱚᱱᱠᱟᱜ ᱜᱮ ᱥᱤᱛᱩᱝ ᱫᱟᱭ, ᱫᱟᱜ ᱦᱚᱸ ᱛᱷᱤᱨ ᱵᱟᱝ ᱛᱟᱦᱮᱱ ᱠᱟᱱᱟ᱾
ᱦᱮ ᱛᱟᱦᱚᱞᱮ ᱚᱱᱛᱮ ᱫᱚ ᱢᱟᱱᱮ ᱫᱷᱚᱨᱚᱱ ᱦᱳᱲᱳ ᱠᱚᱯᱮ ᱨᱚᱦᱚᱭ ᱜᱮᱭᱟ ᱥᱮ?
ᱦᱩᱸ ᱥᱳᱯ ᱞᱮᱠᱟ ᱜᱮ ᱢᱟᱱᱮ ᱛᱳᱯᱳ ᱞᱮᱠᱟ ᱜᱮ,
ᱚᱱᱟ ᱛᱮᱫᱚ ᱢᱟᱱᱮ ᱫᱟᱜ ᱨᱮᱱᱟᱜ ᱠᱟᱹᱴᱤᱡ ᱤᱭᱟᱹ ᱢᱮᱱᱟᱜ-ᱟ ᱛᱚ, ᱯᱨᱚᱵᱞᱮᱢ ᱟᱨ ᱴᱷᱤᱠ ᱵᱟᱝ ᱦᱩᱭᱩᱜ ᱜᱮᱭᱟ ᱟᱹᱰᱤ ᱠᱚᱢ ᱢᱟᱱᱮ ᱡᱟᱦᱟᱸ ᱥᱮᱫ ᱜᱟᱹᱰᱤᱭᱟᱹ ᱥᱮ ᱥᱩᱨ ᱠᱚᱨᱮ ᱜᱮ ᱡᱟ ᱦᱩᱭᱩᱜ-ᱟ᱾
ᱛᱟᱦᱞᱮ ᱚᱱᱛᱮ ᱛᱟᱦᱞᱮ ᱪᱮᱫ ᱠᱚ ᱪᱟᱥ ᱦᱩᱭᱩᱜ ᱜᱮᱭᱟ ᱛᱟᱨᱯᱚᱨ? ᱦᱮᱸ ᱪᱮᱞᱮᱵᱤᱱ
ᱱᱚᱛᱮ ᱱᱚᱝᱠᱟᱞᱮ ᱪᱟᱥ ᱵᱟᱲᱟᱭ ᱜᱮᱭᱟ ᱱᱚᱝᱠᱟ ᱟᱹᱞᱩ ᱠᱚ ᱯᱮᱸᱭᱟᱡᱽ ᱠᱚ᱾
ᱦᱮᱸ ᱱᱚᱛᱮ ᱦᱚᱸ ᱦᱩᱭᱩᱜ ᱜᱮᱭᱟ ᱟᱹᱞᱩ ᱯᱮᱸᱭᱟᱡᱽ᱾ ᱦᱮᱸ ᱯᱚᱴᱚᱞ ᱠᱩᱸᱫᱽᱨᱤ ᱡᱷᱚᱛᱚ ᱨᱚᱠᱚᱢ ᱩᱛᱩ ᱥᱚᱵᱽᱡᱤ ᱠᱚᱫᱚ ᱡᱷᱚᱛᱚ ᱨᱚᱠᱚᱢ ᱜᱮ ᱦᱩᱭᱩᱜ-ᱟ᱾ ᱪᱟᱥ ᱠᱚᱫᱚ,
ᱦᱩᱸ ᱛᱟᱯᱚᱨ ᱚᱱᱛᱮ ᱫᱚ ᱦᱩᱭᱩᱜ-ᱟ ᱥᱮ ᱚᱱᱟ ᱠᱚᱦᱚᱸ?
ᱦᱮᱸ ᱟᱞᱮ ᱥᱮᱫ ᱦᱚᱸ ᱡᱟᱹᱥᱛᱤ ᱱᱚᱣᱟ ᱠᱚᱨᱮ ᱠᱚ ᱨᱚᱦᱚᱭ ᱜᱮᱭᱟ ᱱᱚᱣᱟ ᱠᱚᱨᱮ ᱦᱚᱸ ᱟᱹᱞᱩ ᱯᱮᱸᱭᱟᱡᱽ᱾ ᱵᱤᱞᱟᱹᱛᱤ ᱥᱚᱵᱡᱤ ᱡᱟᱦᱟᱱᱟᱜ ᱜᱮ ᱠᱩᱸᱫᱽᱨᱤ ᱠᱚ
ᱦᱩᱸ ᱚᱱᱟ ᱩᱛᱩ ᱫᱚ ᱡᱚᱛᱚ ᱨᱚᱠᱚᱢ ᱜᱮ ᱦᱩᱭᱩᱜ-ᱟ᱾
ᱦᱩᱸ ᱛᱟᱯᱚᱨᱮ ᱛᱟᱦᱞᱮ ᱚᱱᱛᱮ ᱫᱚ ᱚᱱᱮ ᱵᱤᱨ ᱮᱞᱟᱠᱟ ᱥᱮ ᱮᱢᱱᱤ
ᱟᱞᱮ ᱥᱮᱫ ᱫᱚ ᱱᱚᱝᱠᱟ ᱩᱱᱟᱹᱜ ᱵᱤᱨ ᱦᱚᱸ ᱵᱟᱝ ᱱᱚᱝᱠᱟ ᱥᱮ ᱴᱟᱣᱩᱱ ᱦᱚᱸ ᱵᱟᱝ ᱢᱟᱱᱮ
ᱚᱡ
ᱢᱟᱱᱮ ᱯᱷᱟᱸᱠᱟ ᱧᱚᱜ ᱜᱮᱭᱟ ᱩᱱᱟᱹᱜ ᱵᱷᱤᱲ ᱵᱟᱝ ᱴᱟᱣᱩᱱᱥᱤᱯ ᱦᱚᱸ ᱵᱟᱪᱩᱜ-ᱟ ᱤᱭᱟᱹ ᱦᱚᱸ ᱵᱟ
ᱦᱮᱸ
ᱟᱫᱚ ᱩᱱᱟᱹᱜ ᱪᱟᱥ-ᱵᱟᱥ ᱫᱚ ᱚᱱᱠᱟ ᱫᱚ ᱵᱟᱠᱚ ᱪᱟᱥ-ᱵᱟᱥ ᱛᱟᱦᱮᱸᱱᱟ ᱟᱞᱮ ᱥᱮᱜ ᱫᱚ᱾ ᱱᱚᱝᱠᱟ ᱥᱤᱡᱤᱱ ᱜᱮ ᱡᱚᱠᱷᱚᱱ ᱜᱮ ᱱᱚᱝᱠᱟᱭ ᱫᱟᱜᱽ ᱫᱟᱜᱽ ᱢᱚᱥᱞᱟ ᱤᱭᱟᱹᱜᱮ ᱵᱟᱝ, ᱪᱟᱥᱵᱟᱥ ᱵᱟᱠᱷᱟᱭ ᱫᱚ ᱱᱚᱝᱠᱟ ᱪᱟᱥ ᱠᱚᱫᱚ ᱵᱟᱝ ᱦᱩᱭᱩᱜᱼᱟ ᱟᱞᱮᱥᱮᱜ ᱫᱚ᱾
ᱦᱳᱭ
ᱟ ᱱᱚᱛᱮ ᱫᱚ ᱢᱮᱱᱟᱜ-ᱟ ᱱᱚᱜ-ᱚᱭ ᱵᱚᱨᱥᱟ ᱫᱤᱱ ᱫᱚ ᱯᱩᱨᱟᱹ ᱢᱤᱫᱴᱮᱜ ᱠᱷᱮᱛ ᱦᱚᱸ ᱵᱟᱠᱤ ᱵᱟᱝ ᱛᱟᱦᱮᱱᱟ ᱯᱩᱨᱟᱹ ᱜᱚᱴᱟ ᱪᱟᱥ ᱦᱩᱭᱩᱜᱼᱟ᱾ ᱛᱟᱯᱚᱨᱟ ᱚᱱᱟ ᱦᱩᱲᱩ ᱤᱨ ᱠᱚ ᱦᱩᱭ ᱞᱮᱱᱠᱷᱟᱱ ᱛᱟᱯᱚᱨᱮ ᱟᱨᱚ ᱪᱮᱜ ᱠᱚᱪᱚ ᱪᱟᱥ ᱦᱩᱭᱩᱜᱼᱟ ᱟᱨᱦᱚᱸ᱾ ᱡᱟᱦᱟᱸ ᱪᱟᱥ ᱫᱚ ᱦᱩᱭ ᱪᱟᱞᱟᱜ ᱠᱟᱱ ᱜᱮᱭᱟ,
ᱩᱸ ᱛᱟᱦᱞᱮ ᱚᱱᱛᱮ ᱪᱮᱜ ᱠᱚ ᱯᱚᱨᱚᱵᱽ ᱠᱚ ᱦᱩᱭᱩᱜ ᱜᱮᱭᱟ ᱛᱟᱨᱯᱚᱨ?
ᱟᱞᱮ ᱥᱮᱜ ᱯᱚᱨᱚᱵᱽ ᱢᱟ ᱫᱚᱢᱮ ᱜᱮ ᱦᱩᱭᱩᱜ ᱱᱚᱝᱠᱟ ᱡᱟᱦᱟᱸ ᱫᱚᱠᱚ ᱞᱟᱹᱭᱟ ᱱᱚᱝᱠᱟ ᱪᱟᱹᱛ ᱯᱟᱛᱟ ᱠᱚ, ᱡᱟᱹ ᱢᱤᱞᱟ ᱠᱚ ᱦᱩᱭᱩᱜ
ᱚᱸ ᱩᱸ ᱛᱟᱯᱚᱨᱮ ᱚᱱᱟ ᱠᱚᱜᱮ ᱦᱩᱭᱩᱜᱼᱟ᱾ ᱦᱮᱸ ᱞᱟᱹᱭ ᱵᱤᱱ? ᱦᱚᱭ ᱚᱱᱟ ᱟᱞᱮ ᱥᱮᱜ ᱫᱚ ᱩᱱᱟᱹᱜ ᱡᱟᱹᱥᱛᱤ ᱦᱮᱞᱳ ᱜᱚᱝᱠᱮ ᱞᱟᱹᱭᱵᱤᱱ ᱪᱮᱜ ᱵᱤᱱ ᱞᱟᱹᱭᱮᱜ ᱛᱟᱦᱮᱸᱫ?
ᱦᱳᱭ
ᱟᱢ ᱢᱟ , ᱦᱚᱭ ᱱᱮᱴᱣᱟᱨᱠ ᱠᱟᱹᱴᱤᱜ ᱰᱤᱥᱴᱟᱵᱮᱜ ᱛᱟᱵᱤᱱᱟ᱾ ᱨᱚᱲ ᱠᱟᱴᱤᱜ ᱠᱟᱹᱡ ᱠᱟᱹᱡ ᱟᱸᱡᱚᱢᱚᱜ ᱠᱟᱱᱟ᱾
ᱦᱮᱸ ᱦᱮᱸ ᱜᱚᱝᱠᱮ᱾ ᱠᱟᱴᱟᱣ ᱠᱟᱴᱟᱣ ᱟᱸᱡᱚᱢᱚᱜ ᱠᱟᱱᱟ ᱨᱚᱲ ᱠᱟᱹᱴᱤᱜ, ᱴᱷᱤᱠ ᱞᱮᱠᱟᱢ ᱢᱮᱛᱟᱜ ᱢᱮ ᱟᱸᱡᱚᱢᱚᱜ ᱠᱟᱱᱟ ᱯᱚᱥᱴᱟᱹ ᱥᱮᱜ
ᱜᱚᱝᱠᱮ ᱠᱟᱹᱴᱤᱜ
ᱠᱟᱹᱴᱤᱜ ᱯᱷᱟᱸᱠᱟ ᱥᱮᱜ ᱪᱟᱞᱟᱜ ᱵᱮᱱ ᱦᱟᱞᱳ, ᱦᱮᱞᱳ ᱟᱸᱡᱚ ᱢᱮᱜ-ᱟ ᱵᱤᱱ? ᱴᱷᱤᱠ ᱧᱚᱜ ᱢᱚᱸᱡᱽ ᱧᱚᱜ ᱵᱟᱝ ᱟᱸᱡᱚᱢᱚᱜ ᱠᱟᱱᱟ ᱯᱟᱹᱥᱴᱟᱹ ᱥᱟᱦᱤᱸᱪ᱾